ᱦᱟᱞᱳ
ᱦᱮᱸ
ᱦᱮᱸ ᱱᱟᱯᱟᱭ ᱵᱟᱲᱟ ᱜᱮ ᱱᱤᱛ ᱦᱟᱹᱵᱤᱡ ᱫᱚ ᱟᱯᱮ ᱜᱤ
ᱟᱞᱮ ᱠᱚᱦᱚᱸ ᱱᱟᱯᱟᱭ ᱵᱟᱲᱟ ᱜᱮ ᱟᱨ ᱛᱟᱦᱚᱞᱮ ᱫᱟᱠᱟ ᱠᱚ ᱡᱚᱢ ᱵᱟᱲᱟ ᱦᱩᱭᱱᱟ ᱥᱮ ᱵᱟᱝ
ᱦᱮᱸ ᱫᱟᱠᱟ ᱠᱚ ᱡᱚᱢ ᱵᱟᱲᱟ ᱦᱩᱭᱱᱟ
ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ, ᱦᱳᱭ ᱡᱚᱢ ᱵᱟᱲᱟ ᱦᱩᱭᱮᱱᱟ
ᱱᱚᱜ ᱟᱭ ᱱᱮᱛᱚᱜ ᱫᱚ ᱡᱟᱜᱮ ᱫᱩᱲᱩᱵ ᱵᱟᱲᱟ ᱦᱩᱭ ᱠᱟᱱᱟ ᱠᱟᱹᱴᱤᱡ ᱢᱟᱱᱮ ᱯᱨᱚᱡᱮᱠᱴ ᱠᱟᱹᱢᱤ ᱠᱚᱨᱟᱣ ᱦᱩᱭᱩᱜ ᱠᱟᱱᱟ ᱚᱞ ᱦᱩᱭᱩᱜ ᱠᱟᱱᱟ ᱟᱨᱠᱤ
ᱦᱳᱭ ᱟᱨ ᱛᱟᱦᱚᱞᱮ ᱫᱟᱜ ᱡᱟᱹᱲᱤ ᱠᱚ ᱪᱮᱫ ᱞᱮᱠᱟ ᱚᱱᱛᱮ ᱫᱚ
ᱱᱚᱛᱮ ᱫᱚ ᱫᱟᱜ ᱡᱟᱹᱲᱤ ᱫᱚ ᱢᱤᱫ ᱜᱷᱟᱹᱲᱤ ᱠᱟᱛᱮᱜ ᱮ ᱫᱟᱜ ᱮᱫᱟ ᱢᱤᱫ ᱜᱷᱟᱲᱤ ᱠᱟᱛᱮᱜ ᱮ ᱥᱤᱛᱩᱝ ᱮᱫᱟ ᱱᱚᱝᱠᱟ ᱜᱮ ᱫᱟᱜ ᱡᱟᱹᱲᱤ ᱪᱟᱞᱟᱜ ᱠᱟᱱᱟ
ᱚ ᱟᱨ ᱪᱟᱥ ᱠᱟᱹᱢᱤ ᱠᱚᱫᱚ ᱦᱩᱭᱱᱟ ᱪᱮ ᱵᱟᱝ ᱜᱮ ᱚᱱᱛᱮ ᱫᱚ
ᱪᱟᱥ ᱠᱟᱹᱢᱤ ᱫᱚ ᱮᱦᱚᱵᱚᱜ ᱠᱟᱱᱟ ᱟᱨᱠᱤ
ᱚ ᱟᱨ ᱪᱮᱫ ᱠᱚ
ᱚᱱᱠᱟ ᱞᱮᱠᱟ ᱫᱚ ᱟᱞᱮ ᱱᱚᱛᱮ ᱫᱚ ᱱᱤᱛᱚᱜ ᱫᱚ ᱦᱟᱸᱜ ᱦᱩᱲᱩ ᱠᱚ ᱪᱟᱥᱟ ᱦᱩᱲᱩ, ᱟᱞᱩ, ᱥᱚᱵᱡᱤ ᱾ ᱚᱱᱟ ᱠᱚᱜᱮ ᱠᱚ ᱪᱟᱥᱟ
ᱚᱱᱟ ᱠᱚᱯᱮ ᱪᱟᱥ ᱠᱮᱭᱟ ᱱᱮᱛᱟᱨ ᱟᱨ ᱵᱟᱯᱮ ᱪᱟᱥ ᱫᱟ ᱟᱞᱮᱫᱚ ᱫᱟᱸᱥᱟᱭ ᱵᱚᱸᱜᱚᱞᱮ ᱪᱟᱥᱟ
ᱚ ᱦᱮᱸ ᱟᱫᱚ ᱱᱮᱜ ᱮ ᱟᱞᱩ ᱤᱭᱟᱹ ᱨᱚᱦᱚᱭ ᱯᱚᱨᱮ ᱟᱨᱠᱤ ᱱᱮᱛᱚᱜ ᱫᱚ ᱦᱩᱲᱩ ᱠᱚ ᱨᱚᱦᱚᱭ ᱛᱚ ᱾
ᱦᱚᱭ
ᱟᱫᱚ ᱦᱩᱲᱩ ᱠᱚ ᱤᱨ ᱵᱟᱲᱟ ᱠᱟᱛᱮᱫ ᱛᱟᱨᱯᱚᱨᱮ ᱫᱚ ᱦᱟᱸᱜ ᱟᱞᱩ ᱠᱚ ᱨᱚᱦᱚᱭᱟ ᱾
ᱦᱩᱸ ᱟᱨ ᱛᱟᱦᱚᱞᱮ ᱱᱮᱛᱟᱨ ᱦᱩᱲᱠᱩ ᱥᱟᱶᱛᱮ ᱟᱨᱦᱚ ᱮᱴᱟᱜ ᱠᱤᱪᱷᱩ ᱪᱮᱫ ᱠᱚᱯᱮ ᱪᱟᱥ ᱜᱮᱭᱟ?
ᱦᱩᱲᱩ ᱥᱟᱶᱛᱮ ᱱᱮᱛᱚᱜ ᱫᱚ ᱦᱟᱸᱜ ᱨᱚᱦᱚᱭ ᱠᱟᱫᱟ ᱠᱚ ᱥᱚᱥᱟ ᱛᱟᱨᱯᱚᱨᱮ ᱠᱚᱨᱞᱟ ᱾
ᱛᱟᱨᱯᱚᱨᱮ ᱮ ᱚᱱᱮ ᱯᱩᱭᱥᱟᱠ ᱠᱩ ᱮᱢᱱᱤ ᱥᱚᱵᱡᱤ ᱠᱚ ᱟᱨᱠᱤ ᱞᱟᱜᱟᱣ ᱢᱮᱱᱟᱜᱼᱟ ᱾
ᱚ ᱟᱨ ᱡᱚᱱᱰᱨᱟ
ᱟᱨ ᱛᱷᱚᱲᱟ ᱤᱭᱟᱹ ᱛᱟᱦᱮᱸ ᱠᱟᱱᱟ ᱟᱞᱮ ᱱᱚᱣᱟ ᱠᱚᱨᱮ ᱫᱚ ᱡᱚᱱᱰᱨᱟ ᱫᱚ ᱟᱹᱰᱤ ᱠᱚᱢ ᱜᱮᱠᱚ ᱪᱟᱥᱟ ᱢᱟᱱᱮ ᱵᱟᱠᱚ ᱪᱟᱥ ᱜᱮᱭᱟ ᱟᱞᱮ ᱱᱟᱠᱷᱟ ᱫᱚ ᱵᱟᱠᱩ ᱪᱟᱥᱟᱢ ᱟᱫᱚ ᱟᱞᱮ ᱠᱷᱚᱡ ᱮᱴᱟᱜ ᱥᱮᱪ ᱚᱱᱛᱮ ᱛᱷᱚᱲᱟ ᱮᱠᱷᱚᱱ ᱦᱚᱭᱛᱚ ᱛᱷᱚᱲᱟ ᱞᱟᱵᱷ ᱧᱚᱜ ᱠᱚ ᱵᱟᱹᱥ ᱵᱩᱡᱷᱟᱹᱣ ᱠᱟᱫᱟ
ᱚ ᱦᱳᱭ ᱱᱚᱜᱚᱭ ᱡᱟᱦᱟᱸ ᱥᱮᱫ ᱞᱟᱵᱷ ᱵᱩᱡᱷᱟᱹᱣ ᱫᱟᱠᱚ ᱦᱟᱸᱜ ᱚᱱᱛᱮ ᱜᱮᱠᱚ ᱪᱟᱥᱮᱫ ᱠᱟᱱᱟ
ᱦᱩᱸ ᱟᱫᱚ ᱟᱞᱮ ᱚᱱᱟ ᱠᱚᱨᱮ ᱫᱚ ᱦᱩᱲᱩ ᱟᱨ ᱥᱚᱵᱽᱡᱤ ᱜᱮᱠᱚ ᱪᱟᱥ ᱟᱛᱚ ᱚᱱᱟ ᱜᱮᱠᱚ ᱦᱮᱣᱟ ᱟᱠᱟᱱᱟ ᱮᱵᱟᱨ ᱾ ᱵᱟᱢ ᱵᱟᱲᱟᱭ ᱠᱷᱟᱡ ᱛᱚ ᱪᱤᱠᱟ. ᱛᱟᱲᱟᱛᱟᱲᱤᱢ ᱪᱟᱥ ᱜᱚᱫᱟᱢ
ᱚ ᱦᱳᱭ ᱢᱟᱱᱮ ᱡᱟᱦᱟᱸ ᱥᱮᱫ ᱡᱟᱦᱟᱸ ᱪᱟᱥ ᱦᱩᱭᱩᱜᱼᱟ ᱚᱱᱟ ᱜᱮᱵᱚᱱ ᱪᱟᱥᱟ ᱛᱚ
ᱦᱮᱸ ᱦᱮᱸ ᱚᱱᱟᱜᱮ ᱪᱟᱥ ᱦᱩᱭᱩᱜ ᱜᱮᱭᱟ ᱾
ᱟᱨ ᱛᱟᱦᱚᱞᱮ ᱜᱚᱝᱠᱮ ᱪᱮᱫ ᱠᱚ ᱦᱩᱲᱩ ᱛᱱᱛᱮ ᱯᱮ ᱪᱟᱥ ᱜᱮᱭᱟ?
ᱦᱩᱲᱩ ᱫᱚ ᱟᱞᱮᱫᱚ ᱵᱮᱥᱤᱨ ᱵᱷᱟᱜᱽ ᱜᱮ ᱚᱱᱟ ᱥᱚᱨᱱᱚ ᱜᱮᱠᱚ ᱪᱟᱥᱟ ᱥᱚᱨᱱᱚ ᱟᱨ ᱪᱷᱚᱛᱛᱨᱤᱥ
ᱦᱳᱭ ᱡᱮ ᱢᱚᱱᱮ ᱥᱚᱢᱟᱱ ᱜᱮ ᱦᱟᱸᱜ ᱵᱚᱱ ᱪᱟᱥ ᱜᱮᱭᱟ ᱵᱟᱝ
ᱦᱩᱸ ᱟᱨ ᱢᱤᱫ ᱵᱟᱨ ᱦᱚᱭᱛᱳ ᱡᱟᱦᱟᱸᱭ ᱦᱚᱭ
ᱚᱱᱮ ᱟᱨᱠᱤ ᱟᱠᱚᱣᱟᱜ ᱱᱤᱡᱮᱨ ᱠᱷᱩᱥᱤᱛᱮ ᱚᱱᱮ ᱜᱳᱵᱤᱱᱫᱚ ᱵᱷᱳᱜᱽ ᱪᱟᱞ ᱠᱚ ᱤᱭᱟᱹ ᱨᱚᱦᱚᱭᱟ ᱟᱨ ᱚᱱᱮ ᱵᱟᱥᱢᱚᱛᱤ ᱡᱤᱞᱤᱧ ᱪᱟᱣᱞᱮ
ᱦᱳᱭ ᱱᱮᱛᱟᱨ ᱦᱟᱸᱜ ᱡᱮᱢᱚᱱ ᱟᱹᱰᱤ ᱠᱤᱪᱷᱩ ᱩᱰᱩᱠᱚᱜ ᱠᱟᱱᱟ ᱛᱚ
ᱦᱮᱸ ᱚᱱᱟ ᱠᱚ ᱧᱮᱞ ᱧᱮᱞ ᱚᱱᱟ ᱠᱚᱫᱚ ᱤᱭᱩᱴᱤᱭᱩᱵᱽ ᱠᱚᱨᱮ ᱠᱚ ᱧᱮᱞ ᱫᱟ ᱟᱫᱚ ᱚᱱᱟ ᱥᱚᱠᱷ ᱛᱮ ᱟᱨᱠᱤ ᱡᱟᱠ
ᱦᱳᱭ ᱚᱱᱟ ᱤᱭᱟᱹ ᱛᱮᱠᱚ ᱢᱮᱱᱫᱟ ᱦᱟᱯᱚᱭ ᱪᱟᱥ ᱞᱮᱟᱜᱟᱭᱟ ᱦᱩᱭᱩᱜ ᱟᱥᱮ ᱵᱟᱝ ᱦᱩᱭᱩᱜᱼᱟ
ᱦᱩᱸ ᱟᱨ ᱟᱞᱮ ᱫᱚ ᱛᱷᱚᱲᱟ ᱟᱞᱮᱥᱮᱫ ᱫᱚ ᱵᱟᱨ ᱚᱱᱟ ᱫᱤᱠᱩ ᱢᱮᱱᱟᱜ ᱟᱠᱟᱜ ᱠᱚᱣᱟ ᱛᱚ ᱩᱱᱠᱩ ᱟᱵᱟᱨ ᱚᱱᱟ ᱞᱚᱵᱟᱱ ᱦᱩᱲᱩ ᱢᱤᱫᱴᱮᱡ ᱟᱨᱠᱤ ᱱᱚᱵᱟᱱᱱᱚ ᱩᱛᱥᱚᱵ ᱦᱩᱭᱩᱜ ᱛᱟᱠᱚᱣᱟ ᱛᱚ?
ᱦᱩᱸ
ᱟᱫᱚ ᱚᱱᱟ ᱞᱟᱹᱜᱤᱫ ᱛᱮ ᱢᱤᱫᱴᱮᱡ ᱦᱩᱲᱩ ᱠᱚ ᱪᱟᱥᱟ ᱟᱨ ᱟᱞᱮ ᱫᱚ ᱵᱮᱥᱤᱠᱟᱨᱮ ᱯᱮᱲᱟ ᱠᱚᱡ ᱠᱚ ᱦᱤᱡᱩᱜᱼᱟ ᱛᱚ ᱟᱫᱚ ᱢᱤᱫᱴᱮᱡ ᱢᱟᱱᱮ ᱯᱟᱭᱮᱥ ᱜᱮᱭᱟ ᱠᱚ ᱟᱨᱠᱤ ᱠᱟᱹᱴᱤᱡ ᱠᱟᱹᱴᱤᱡ ᱤᱭᱟᱹ ᱜᱳᱵᱤᱱᱫᱚ ᱵᱷᱳᱜᱽ ᱪᱟᱞ ᱠᱚ ᱢᱮᱛᱟᱜᱼᱟ
ᱦᱳᱭ
ᱚᱱᱟ ᱪᱟᱥ ᱦᱩᱭᱩᱜ ᱜᱮᱭᱟ ᱛᱷᱚᱲᱟ ᱠᱚ ᱨᱚᱦᱚᱭ ᱠᱟᱜᱼᱟ ᱾ ᱟᱫᱚ ᱦᱩᱲᱩ ᱫᱚ ᱢᱤᱫ ᱜᱮᱭᱟ ᱦᱮᱸ ᱧᱩᱛᱩᱢ ᱜᱮ ᱟᱭᱢᱟ ᱵᱷᱤᱱᱟᱹ ᱵᱷᱤᱱᱟᱹ ᱢᱮᱱᱟᱜᱼᱟ ᱟᱭᱢᱟ ᱨᱚᱠᱚᱢ ᱦᱩᱲᱩ ᱨᱮᱱᱟᱜ ᱧᱩᱛᱩᱢ ᱢᱮᱱᱟᱜᱼᱟ᱾
ᱚ ᱦᱳᱭ ᱟᱢ ᱡᱷᱚᱛᱚ ᱦᱟᱜ ᱵᱟᱵᱮᱱ ᱪᱟᱥ ᱫᱟᱲᱮᱜ ᱜᱮᱭᱟ ᱛᱚ᱾
ᱦᱮᱸ ᱡᱚᱛᱚ ᱫᱚ ᱵᱟᱢ ᱪᱟᱥ ᱫᱟᱲᱮᱭᱟᱜᱼᱟ ᱟᱫᱚ ᱵᱮᱥᱤ ᱫᱚ ᱚᱱᱟ ᱱᱮᱛᱟᱨ ᱫᱚ ᱦᱟᱸᱜ ᱟᱞᱮ ᱥᱮᱜ ᱫᱚ ᱪᱷᱚ ᱤᱭᱟᱹ ᱠᱩ ᱥᱚᱨᱱᱚ ᱦᱩᱲᱩ ᱠᱩ ᱨᱚᱦᱚᱭᱟ᱾ ᱦᱩᱸ
ᱟᱨ ᱛᱟᱦᱚᱞᱮ ᱜᱚᱝᱠᱮ ᱚᱱᱛᱮ ᱫᱟᱜ ᱡᱟᱹᱯᱩ ᱵᱟᱲᱟᱭᱮᱜ ᱮᱫᱟᱭ ᱥᱮ ᱵᱟᱝᱜᱮ
ᱦᱮᱸ ᱫᱟᱜ ᱮ ᱠᱟᱱ ᱜᱮᱭᱟᱭ ᱢᱟᱡᱷᱮ ᱢᱚᱫᱫᱷᱮ ᱫᱟᱜ ᱫᱚ ᱢᱟᱡᱷᱮ ᱢᱚᱫᱫᱷᱮ ᱥᱤᱛᱩᱝ ᱥᱤᱛᱩᱝ ᱫᱚ ᱫᱟᱜ ᱨᱮᱱᱟᱜ ᱵᱚᱨᱥᱟ ᱨᱮᱱᱟᱜ ᱨᱤᱢᱤᱞ ᱛᱚ
ᱩᱱ ᱫᱤᱱ ᱠᱚ ᱞᱟᱹᱭᱟ ᱟᱰᱤ ᱜᱮ ᱫᱟᱜ ᱮᱜᱠᱟᱱ
ᱛᱟᱦᱞᱮ ᱛᱚᱯᱮ ᱰᱩᱵᱟᱹᱣ ᱵᱟᱲᱟᱭᱮᱱᱟ ᱥᱮ ᱫᱟᱜ ᱠᱚ ᱯᱮᱨᱮᱡ ᱪᱟᱵᱟ ᱟᱠᱟᱱᱟ ᱛᱚ
ᱚᱱᱠᱟ ᱰᱩᱵᱟᱹ ᱫᱚ ᱵᱟᱭ ᱫᱟᱜ ᱮᱫᱟ ᱠᱤᱱᱛᱩ ᱫᱟᱜ ᱮᱫᱟᱭ ᱱᱚᱝᱠᱟ ᱢᱤᱫ ᱛᱮ ᱦᱤᱡᱩᱜ ᱠᱟᱱᱟ ᱦᱟᱸᱜ ᱧᱤᱨ ᱧᱤᱨ ᱦᱤᱡᱩᱜ ᱠᱟᱱᱟ ᱯᱷᱤᱨ ᱧᱤᱨ ᱫᱟᱹᱲᱮᱜ ᱠᱟᱱᱟ ᱚᱱᱠᱟᱭ ᱫᱟᱜ ᱮᱫ ᱠᱟᱱᱟ᱾
ᱦᱮᱸ
ᱱᱟ ᱠᱷᱮᱛ ᱠᱚᱨᱮ ᱵᱟᱥᱟᱜ ᱞᱮᱠᱟ ᱫᱚ ᱦᱟᱜ ᱵᱟᱭ ᱫᱟᱜ ᱮᱜ ᱠᱟᱱᱟ᱾ ᱦᱩᱸ᱾
ᱛᱟᱦᱚᱞᱮ ᱟᱯᱮ ᱥᱮᱜ ᱫᱚ ᱪᱮᱞ ᱠᱟᱱᱟᱜ ᱫᱤᱥᱚᱢ ᱠᱟᱱᱟ ᱚᱱᱛᱮ ᱫᱚ?
ᱱᱚᱛᱮ ᱫᱚ ᱱᱟᱜ ᱢᱟᱱᱮ ᱵᱩᱨᱩ ᱫᱤᱥᱚᱢ ᱜᱮ᱾
ᱚᱸ᱾
ᱩᱸ ᱱᱚᱛᱮ ᱦᱚ ᱵᱩᱨᱩ ᱫᱤᱥᱚᱢ ᱠᱟᱱ ᱜᱮᱭᱟ, ᱟ ᱚᱱᱛᱮ ᱛᱟᱦᱚᱞᱮ ᱪᱮᱞᱠᱟ ᱵᱩᱨᱩ ᱥᱚᱢ ᱥᱮ ᱚᱝᱠᱟ ᱵᱤᱞᱟᱛ ᱫᱤᱥ ᱚᱢ ᱠᱟᱱ ᱜᱮ᱾
ᱵᱟᱝ ᱢᱟ ᱟᱞᱮ ᱥᱮᱫ ᱫᱚ ᱢᱟᱴ ᱮᱠᱫᱚᱢ ᱢᱟᱴᱷᱟᱞ ᱥᱚᱢᱟᱱ ᱜᱮ᱾
ᱟᱻ
ᱥᱚᱢᱟᱱ ᱟᱨ ᱚᱱᱟ ᱤᱭᱟᱹ ᱠᱚ ᱢᱮᱱᱟᱜᱼᱟ ᱠᱮᱱᱮᱞ ᱠᱚ ᱟᱨ ᱜᱟᱰᱟ ᱠᱚ ᱢᱮᱱᱟᱜ ᱠᱟᱫᱟ᱾
ᱚ᱾ ᱟᱫᱚ ᱛᱟᱦᱚᱞᱮ ᱜᱚᱝᱠᱮ ᱪᱮᱜ ᱠᱚᱯᱮ ᱠᱟᱹᱢᱤ ᱜᱮᱭᱟ?
ᱟᱞᱮ ᱱᱚᱛᱮ ᱫᱚ ᱪᱟᱥᱼᱵᱟᱥ ᱜᱮᱭᱟ ᱠᱚ ᱟᱨ ᱮᱢᱱᱤ ᱡᱟᱦᱟᱸᱭᱟᱜ ᱚᱲᱟᱜ ᱨᱮ ᱴᱩᱠᱼᱴᱟᱠ ᱠᱚ ᱠᱟᱹᱢᱤᱭᱟ᱾ ᱟᱨ ᱠᱤᱪᱷᱩ ᱠᱚᱲᱟ ᱠᱩᱫᱚ ᱦᱚᱭᱛᱳ ᱚᱱᱟ ᱞᱮᱵᱟᱨ ᱰᱮ ᱞᱮᱵᱟᱨ ᱚᱱᱟ ᱟᱞᱮ ᱥᱮᱜ ᱫᱚ ᱚᱱᱟ ᱤᱭᱟᱹ ᱠᱚ ᱢᱮᱱᱟᱜᱼᱟ ᱛᱚ ᱦᱩᱲᱩ ᱢᱤᱞ ᱠᱚ ᱢᱮᱱᱟᱜᱼᱟ᱾
ᱦᱩᱸ᱾
ᱟᱫᱚ ᱚᱱᱟ ᱲᱮᱜᱮ ᱚᱱᱟ ᱢᱤᱞ ᱲᱮ ᱦᱩᱲᱩ ᱠᱩᱠᱩ ᱞᱟᱹᱫᱤᱭᱟ ᱞᱳᱴ ᱟᱠᱩ᱾ ᱟᱜᱮ ᱢᱩᱴᱷᱤᱭᱟᱹ ᱠᱟᱹᱢᱤ ᱠᱚ ᱢᱮᱛᱟᱜᱼᱟ᱾
ᱵᱟᱝ ᱜᱚᱢᱠᱮ ᱱᱚᱣᱟ ᱪᱟᱥ ᱠᱟᱹᱢᱤ ᱵᱮᱜᱚᱨ ᱟᱨ ᱮᱴᱟᱜ ᱠᱟᱹᱢᱤ ᱪᱮᱫ ᱠᱚ ᱦᱩᱭᱩᱜ ᱜᱮᱭᱟ?
ᱪᱟᱥ ᱠᱟᱹᱢᱤ ᱵᱚᱞᱛᱮ ᱪᱟᱥ ᱠᱟᱹᱢᱤ ᱵᱮᱜᱚᱨ
ᱦᱚᱸ ᱪᱟᱥ ᱠᱟᱹᱢᱤ ᱟᱞᱟᱫᱟ ᱢᱟᱱᱮ ᱮᱴᱟᱜ ᱠᱟᱹᱢᱤ ᱟᱨᱚ ᱪᱮᱜ ᱠᱚ ᱦᱩᱭᱩᱜ ᱜᱮᱭᱟ? ᱱᱚᱝᱠᱟ ᱵᱟᱡᱟᱨ ᱠᱟᱹᱢᱤ ᱠᱚ ᱢᱮᱱᱟᱜᱼᱟ ᱥᱮ ᱵᱟᱦᱨᱮ ᱫᱤᱥᱚᱢ ᱠᱚ ᱪᱟᱞᱟᱜ ᱜᱮᱭᱟ ᱠᱚ᱾
ᱦᱮᱸ ᱵᱟᱭᱨᱮ ᱫᱤ ᱡᱟᱦᱟᱸᱭ ᱠᱚ ᱦᱚᱭᱛᱳ ᱟᱨᱠᱤ ᱚᱲᱟᱜ ᱠᱚᱨᱮ ᱦᱚᱭᱛᱳ ᱠᱚ ᱛᱟᱦᱮᱱ ᱠᱟᱱᱟ ᱛᱚ ᱫᱤᱭᱮ ᱟᱫᱚ ᱦᱚᱲ ᱫᱚᱢ ᱵᱟᱲᱟᱭ ᱜᱮᱭᱟ ᱡᱟ ᱠᱩ ᱠᱟᱹᱢᱤ ᱟᱹᱜᱩᱭᱟ ᱯᱚᱭᱥᱟ ᱦᱩᱭᱩᱜ ᱛᱟᱠᱚᱣᱟ ᱦᱟᱺᱰᱤ ᱠᱩ ᱧᱩᱭᱟ ᱧᱩ ᱪᱟᱵᱟᱭ ᱫᱟᱠᱚ ᱟᱫᱚ ᱠᱚ ᱢᱮᱱᱮᱫᱟ ᱟᱫᱚ ᱩᱱᱠᱩ ᱫᱚ ᱟᱹᱰᱤ ᱟ ᱥᱚᱠ ᱛᱟᱦᱮᱱ ᱛᱟᱠᱚᱣᱟ ᱡᱮ ᱤᱧ ᱫᱚ ᱵᱷᱟᱜᱤ ᱢᱳᱵᱟᱭᱤᱞᱤᱧ ᱦᱟᱛᱟᱣᱟ, ᱜᱟᱹᱰᱤᱧ ᱦᱟᱛᱟᱣᱟ᱾ ᱟᱫᱚ ᱩᱱᱠᱩ ᱠᱚᱭ ᱠᱚᱲᱟ ᱠᱩ ᱫᱚ ᱠᱩ ᱪᱟᱞᱟᱜ ᱠᱟᱱᱟ ᱤᱭᱟᱹ ᱥᱮᱡ ᱪᱮᱱᱱᱟᱭ᱾ ᱢᱟᱱᱮ ᱵᱟᱭᱨᱮ ᱫᱤᱥᱚᱢ ᱠᱟᱹᱢᱤ ᱠᱚ ᱪᱟᱞᱟᱜ ᱠᱟᱱᱟ᱾ ᱦᱮᱸ ᱟᱨ ᱡᱟᱦᱟᱸᱭ ᱦᱚᱭᱛᱳ ᱟᱹᱛᱩ ᱠᱚᱨᱮ ᱠᱚ ᱛᱟᱦᱮᱱ ᱠᱟᱱᱟ ᱡᱟᱦᱟᱸᱭ ᱦᱚᱭᱛᱳ ᱟᱞᱮ ᱥᱮᱫ ᱫᱚ ᱚᱱᱮ ᱢᱤᱞ ᱠᱩ ᱢᱮᱱᱟᱜᱼᱟ ᱦᱩᱲᱩ ᱢᱤᱞ ᱠᱩ ᱟᱫᱚ ᱚᱱᱟ ᱢᱤᱞ ᱠᱚᱨᱮ ᱠᱩ ᱠᱟᱹᱢᱤᱭ ᱜᱮᱭᱟ᱾ ᱚᱸᱰᱮ ᱦᱚᱭᱛᱚ ᱡᱟᱦᱟᱸᱭ ᱫᱚ ᱦᱩᱲᱩ ᱵᱚᱥᱛᱟ ᱠᱚ ᱞᱟᱹᱫᱤᱭ ᱜᱮᱭᱟ᱾ ᱦᱮᱸ ᱫᱚ ᱦᱩᱲᱩ ᱵᱚᱥᱛᱟ ᱠᱚ ᱞᱳᱰ ᱜᱮᱭᱟ ᱠᱷᱟᱹᱞᱤ ᱜᱮᱭᱟ ᱠᱚ ᱢᱟᱱᱮ ᱢᱤᱞ ᱨᱮᱱᱟᱜ ᱟᱨᱠᱤ ᱟᱭᱢᱟ ᱨᱚᱠᱚᱢ ᱠᱟᱹᱢᱤ ᱛᱟᱦᱮᱱᱟ ᱛᱚ ᱚᱱᱟ ᱠᱚ ᱠᱟᱹᱢᱤᱭ ᱜᱮᱭᱟ ᱟᱨ ᱠᱤᱪᱷᱩ ᱵᱟᱜᱟᱱ ᱢᱮᱱᱟᱜᱼᱟ᱾ ᱥᱚᱨᱠᱟᱨᱤᱭᱟᱜ ᱜᱮ ᱵᱟᱜᱟᱱ ᱢᱮᱱᱟᱜᱼᱟ᱾
ᱪᱮ ᱵᱟᱜᱟᱱ ᱪᱚᱝ?
ᱚᱱᱟ ᱫᱚ ᱟᱞᱮ ᱥᱮᱜ ᱫᱚ ᱠᱟᱹᱣᱦᱟᱹ ᱵᱟᱜᱟᱱ ᱟᱨ ᱮᱢᱱᱤ ᱥᱚᱵᱽᱡᱤ ᱠᱚᱠᱚ ᱪᱟᱥ ᱵᱟᱲᱟᱭ ᱜᱮᱭᱟ ᱚᱱᱠᱟᱱᱟᱜ ᱵᱟᱜᱟᱱ ᱢᱮᱱᱟᱜᱼᱟ᱾ ᱟᱫᱚ ᱚᱱᱟ ᱠᱟᱹᱣᱦᱟᱹ ᱵᱟᱜᱟᱱ ᱨᱮᱫᱚ ᱩᱱᱠᱩ ᱜᱩᱴᱷᱤ ᱯᱚᱠᱟ ᱦᱚᱸᱠᱚ ᱪᱟᱥ ᱠᱚᱣᱟ᱾ ᱠᱩ ᱨᱮᱥᱚᱱ, ᱨᱮᱥᱚᱱ ᱵᱟᱠᱩ ᱢᱮᱛᱟ ᱠᱚᱣᱟ ᱨᱮᱥᱚᱱ ᱠᱤᱴ᱾
ᱦᱳᱭ ᱦᱳᱭ᱾
ᱩᱱᱠᱩ ᱠᱚ ᱪᱟᱥ ᱠᱚᱣᱟ, ᱟᱨ ᱚᱱᱮ ᱥᱚᱨᱠᱟᱨᱤ ᱠᱷᱚᱡ ᱵᱟᱨᱭᱟ ᱢᱮᱱᱟᱜᱼᱟ ᱞᱟᱹᱴᱩᱼᱞᱟᱹᱴᱩ ᱵᱟᱜᱟᱱ ᱢᱮᱱᱟᱜᱼᱟ ᱚᱱᱟ ᱨᱮᱫᱚ ᱦᱟ ᱱᱟᱣᱟ ᱥᱚᱵᱽᱡᱤ ᱠᱩᱠᱩ ᱫᱟᱨᱮ ᱠᱩ ᱢᱮᱱᱟᱜᱼᱟ ᱟᱫᱚ ᱚᱸᱱᱰᱮ ᱜᱮᱠᱚ ᱤᱥ ᱛᱮᱦᱮᱱᱟ ᱡᱟ ᱧᱮᱞ ᱵᱟᱲᱟᱭᱟ ᱠᱩ ᱟᱨ ᱵᱟᱹᱠᱤ ᱠᱚᱫᱚ ᱪᱟᱥᱼᱵᱟᱥ᱾
ᱦᱟᱸ ᱦᱳᱭ ᱚᱱᱠᱟ ᱜᱮ ᱦᱟᱸᱜ ᱟᱵᱚ ᱥᱟᱱᱛᱟᱲ ᱢᱟ ᱦᱟᱜ ᱠᱟ ᱵᱟᱦᱚᱨᱮ ᱫᱤᱥᱚᱢ ᱵᱚᱱ ᱪᱟᱞᱟᱜ ᱜᱮᱭᱟ ᱥᱮ ᱱᱚᱝᱠᱟ ᱴᱤᱯᱷᱤᱱ ᱫᱟᱠᱟ ᱥᱟᱣᱛᱮ ᱠᱟᱹᱢᱤ ᱦᱚᱸ ᱵᱚᱱ ᱪᱟᱞᱟᱜ ᱜᱮᱭᱟ ᱦᱟᱸᱜ᱾
ᱦᱮᱸ ᱦᱮᱸ ᱟᱵᱚ ᱥᱟᱱᱛᱟᱞ ᱫᱚ ᱟᱨᱠᱤ ᱡᱟᱧ ᱢᱚᱱᱮᱭᱟ ᱤᱧ ᱫᱚ ᱯᱟᱥᱮᱡ ᱟᱵᱚ ᱥᱟᱱᱛᱟᱲ ᱫᱚ ᱮᱠᱷᱚᱱᱳ ᱯᱚᱧᱪᱟᱥ ᱵᱚᱪᱷᱚᱨ ᱛᱟᱭᱚᱢ ᱨᱮ ᱢᱮᱱᱟᱜ ᱟᱠᱟᱜ ᱵᱚᱱᱟ ᱮᱴᱟᱜ ᱡᱟᱹᱛ ᱠᱷᱚᱡ ᱫᱚ
ᱩᱱᱠᱩ ᱫᱚ ᱟᱭᱢᱟ ᱠᱩ ᱞᱟᱦᱟ ᱪᱟᱵᱟᱭᱮᱱᱟ ᱫᱤᱠᱩ ᱫᱚ ᱵᱤᱡᱽᱱᱮᱥ ᱟᱠᱚ ᱦᱟᱱᱟ ᱱᱚᱣᱟ ᱠᱤᱱᱛᱩ ᱟᱵᱚ ᱫᱚ ᱚᱱᱮ ᱥᱮᱭ ᱴᱤᱯᱷᱤᱱ ᱫᱟᱠᱟ ᱥᱟᱵ ᱠᱟᱛᱮ ᱢᱟᱴᱷ ᱠᱟᱹᱢᱤ ᱟᱨ ᱵᱟᱝᱠᱷᱟᱡ ᱵᱟᱭᱨᱮ ᱫᱤᱥᱚᱢ ᱠᱟᱹᱢᱤ ᱜᱮ ᱠᱚ ᱪᱟᱞᱟᱜ ᱠᱟᱱᱟ
ᱦᱳᱭ ᱱᱚᱣᱟ ᱫᱚ ᱥᱟᱹᱨᱤ ᱠᱟᱛᱷᱟ ᱜᱮ ᱢᱟᱱᱮ ᱟᱵᱚ ᱫᱚ ᱞᱟᱡᱟᱣ ᱛᱟᱵᱚᱱ ᱢᱮᱱᱟᱜ ᱟᱠᱟᱫᱟ
ᱦᱮᱸ ᱦᱮᱸ ᱢᱮᱱᱫᱟᱹᱧ ᱟᱯᱮ ᱚᱱᱟ ᱠᱚᱨᱮ ᱱᱚᱝᱠᱟ ᱠᱚ ᱵᱤᱡᱽᱱᱮᱥ ᱵᱟᱲᱟᱭ ᱜᱮᱭᱟ ᱦᱚᱲ ᱢᱮᱱᱟᱜ ᱟᱠᱟᱜ ᱠᱚᱣᱟ?
ᱵᱟᱝ ᱜᱮ ᱵᱤᱡᱽᱱᱮᱥ ᱠᱚᱫᱚ ᱦᱟᱜ ᱵᱟᱠᱚ ᱵᱤᱡᱽᱱᱮᱥ ᱵᱟᱲᱟᱭ ᱜᱮᱭᱟ ᱵᱟᱥ ᱱᱚᱝᱠᱟ ᱴᱤᱯᱷᱤᱱ ᱫᱟᱠᱟ ᱥᱟᱣᱛᱮ ᱵᱟᱡᱟᱨ ᱠᱟᱹᱢᱤ ᱠᱚ ᱪᱟᱞᱟᱜ ᱜᱮᱭᱟ ᱵᱟᱝᱠᱷᱟᱱ ᱵᱤᱡᱽᱱᱮᱥ ᱠᱚᱫᱚ ᱦᱟᱜ ᱢᱟᱱᱮ ᱥᱚ ᱯᱟᱨᱥᱮᱱᱴ ᱨᱮ ᱮᱠ ᱯᱟᱨᱥᱮᱱᱴ ᱵᱤᱡᱽᱱᱮᱥ ᱵᱟᱲᱟᱭᱟᱠᱚ ᱚᱱᱟ ᱦᱚᱸ ᱵᱟᱨᱚ ᱢᱟᱥ ᱵᱟᱠᱚ ᱵᱤᱡᱽᱱᱮᱥ ᱜᱮᱭᱟ ᱱᱚᱝᱠᱟ ᱡᱟᱦᱱᱟᱜ ᱯᱟᱛᱟ ᱯᱚᱨᱚᱵᱽ ᱠᱚᱨᱮ ᱠᱚ ᱵᱤᱡᱽᱱᱮᱥ ᱜᱮᱭᱟ ᱡᱟᱦᱟᱸ ᱠᱚᱨᱮ ᱯᱟᱛᱟ ᱯᱚᱨᱚᱵᱽ ᱠᱚ ᱦᱩᱭᱩᱜᱼᱟ ᱚᱱᱟ ᱠᱚᱨᱮ ᱜᱮ
ᱦᱳᱭ ᱩᱱ ᱥᱚᱢᱚᱭ ᱜᱮ ᱠᱚ ᱵᱤᱡᱽᱱᱮᱥᱟ ᱟᱫᱚ ᱤᱧ ᱫᱚ ᱦᱚᱜ-ᱚᱭ ᱟᱹᱛᱩ ᱠᱷᱚᱡ ᱫᱚ ᱛᱷᱚᱲᱟ ᱠᱟᱹᱴᱤᱡ ᱥᱟᱹᱜᱤᱧ ᱧᱚᱜ ᱨᱤᱧ ᱛᱟᱦᱮᱸᱱᱟ ᱛᱚ ᱟᱫᱚ ᱚᱱᱟ ᱢᱤᱫᱴᱮᱡ ᱤᱭᱟᱹ ᱠᱟᱱᱟ ᱟᱨᱠᱤ ᱢᱟᱨᱠᱮᱴ ᱜᱮ ᱠᱟᱱᱟ ᱟᱫᱚ ᱪᱟᱹᱨᱤᱫᱷᱟᱨᱮ ᱜᱮ ᱦᱚᱲ ᱟᱹᱛᱩ ᱢᱮᱱᱟᱜᱼᱟ ᱦᱚᱲ ᱟᱹᱛᱩ ᱫᱤᱠᱩ ᱟᱹᱛᱩ ᱡᱚᱛᱚ ᱢᱮᱱᱟᱜᱼᱟ ᱟᱫᱚ ᱵᱟᱡᱟᱨ ᱠᱟᱱᱟ ᱟᱫᱚ ᱱᱚᱸᱰᱮ ᱟᱫᱚᱧ ᱧᱮᱞ ᱠᱮᱫᱟ ᱢᱟᱱᱮ ᱦᱚᱲ ᱦᱚᱸ ᱟᱭᱢᱟ ᱫᱚᱠᱟᱱ ᱢᱮᱱᱟᱜ ᱠᱟᱫ ᱛᱟᱠᱚᱣᱟ ᱪᱟ ᱫᱚᱠᱟᱱ, ᱪᱚᱯ ᱫᱚᱠᱟᱱ, ᱠᱤᱪᱨᱤᱡ ᱫᱚᱠᱟᱱ ᱛᱟᱨᱯᱚᱨᱮ ᱞᱚᱴᱟᱨᱤ ᱫᱚᱠᱟᱱ ᱥᱟᱭᱠᱮᱞ ᱜᱮᱨᱮᱡᱽ ᱥᱟᱭᱠᱮᱞ ᱠᱚ ᱠᱚ ᱥᱟᱨᱟᱣᱟ ᱢᱟᱱᱮ ᱯᱨᱟᱭ ᱞᱮᱠᱟ ᱫᱚᱠᱟᱱ ᱜᱮ ᱢᱮᱱᱟᱜ ᱟᱠᱟᱜ ᱛᱟᱠᱚᱣᱟ ᱟᱫᱚ ᱵᱷᱟᱜᱤ ᱜᱮ ᱪᱟᱞᱟᱜᱼᱟ ᱱᱚᱸᱰᱮ ᱫᱚ
ᱦᱳᱭ ᱵᱤᱡᱽᱱᱮᱥ ᱞᱮᱠᱷᱟᱡ ᱵᱷᱟᱹᱜᱤ ᱪᱟᱞᱟᱜᱼᱟ ᱠᱤᱱᱛᱩ ᱟᱵᱚ ᱥᱟᱱᱛᱟᱲ ᱫᱚ ᱞᱟᱡᱟᱣ ᱛᱟᱵᱚᱱ ᱢᱮᱱᱟᱜᱼᱟ ᱠᱟᱫᱟ ᱢᱮᱱᱟ ᱵᱚᱱ ᱟᱠᱷᱨᱤᱧᱚᱜ ᱛᱤᱧᱟᱹ ᱥᱮ ᱵᱟᱝᱜᱮ ᱠᱤᱨᱤᱧ ᱟᱹᱠᱷᱨᱤᱧ ᱦᱩᱭᱩᱜ ᱛᱤᱧᱟ ᱥᱮ ᱵᱟᱝ ᱚᱱᱟ ᱤᱭᱟᱹᱛᱮ ᱵᱟᱝᱵᱚᱱ ᱵᱤᱡᱽᱱᱮᱥ ᱞᱟᱹᱜᱤᱫᱚᱜᱼᱟ ᱢᱮᱱᱟ ᱟᱠᱚ ᱯᱩᱸᱡᱤ ᱦᱟᱸᱜ ᱯᱷᱟᱥᱟᱣ ᱤᱧ ᱦᱟᱸᱜ ᱡᱮᱢᱚᱱ ᱦᱟᱸᱜ ᱱᱚᱣᱟ ᱨᱣᱟᱹᱲᱚᱜ ᱛᱤᱧᱟ ᱥᱮ ᱵᱟᱝᱜᱮ ᱦᱟᱸᱜ ᱚᱱᱟ ᱤᱭᱟᱹᱛᱮ ᱵᱤᱡᱽᱱᱮᱥ ᱦᱚᱵᱚᱱ ᱛᱟᱭᱚᱢᱚᱜ ᱠᱟᱱᱟ
ᱦᱮᱸ ᱦᱮᱸ
ᱱᱤᱭᱟᱹ ᱠᱚᱨᱮ ᱦᱚᱸ ᱟᱫᱚ ᱩᱱᱠᱩ ᱫᱚ ᱧᱮᱞ ᱧᱮᱞ ᱛᱮᱠᱚ ᱦᱮᱣᱟᱭᱱᱟ ᱛᱚ ᱱᱩᱠᱩ ᱫᱚ ᱵᱟᱡᱟᱨ ᱛᱟᱞᱟᱨᱮ ᱢᱮᱱᱟᱜ ᱟᱠᱟᱫ ᱠᱚᱣᱟ ᱟᱫᱚ ᱮᱵᱟᱨ ᱵᱟᱡᱟᱨ ᱛᱟᱞᱟᱨᱮ ᱢᱮᱱᱟᱜ ᱟᱠᱟᱫ ᱠᱚᱣᱟ ᱱᱠᱩᱣᱟᱜ ᱦᱚᱸ ᱠᱚᱱᱳ ᱩᱯᱟᱭ ᱵᱟᱹᱱᱩᱜ ᱟᱠᱟᱫ ᱛᱟᱠᱚᱣᱟ ᱪᱮᱫ ᱠᱚ ᱪᱤᱠᱟᱭᱟ
ᱟᱫᱚ ᱱᱚᱰᱮ ᱫᱚ ᱮᱠᱮᱱ ᱵᱟᱭᱨᱮ ᱨᱮᱱ ᱦᱚᱲ ᱠᱚ ᱦᱤᱡᱩᱜᱼᱟ ᱛᱚ ᱵᱟᱭᱨᱮ ᱠᱷᱚᱡ ᱦᱚᱲ ᱠᱚ ᱦᱮᱡ ᱡᱟᱣᱨᱟ ᱠᱚᱜ-ᱟ ᱟᱫᱚ ᱩᱱᱠᱩ ᱫᱚ ᱢᱟᱱᱮ ᱦᱚᱲ ᱫᱚ ᱡᱟᱛᱮ ᱠᱚ ᱠᱩᱥᱤᱭᱟᱠᱚ ᱜᱮᱭᱟ ᱢᱟᱱᱮ ᱥᱟᱣᱩᱛᱷ ᱤᱱᱰᱤᱭᱟᱱ ᱠᱚᱨᱮᱱ ᱦᱚᱲ ᱰᱷᱮᱨ ᱢᱮᱱᱟᱜ ᱠᱟᱫ ᱠᱚᱣᱟ ᱢᱟᱱᱮ ᱮᱴᱟᱜ ᱮᱥᱴᱮᱴ ᱨᱮᱱ ᱦᱚᱲ ᱠᱚ ᱦᱤᱡᱩᱜ ᱜᱮᱭᱟ ᱱᱚᱸᱰᱮ ᱫᱚ ᱰᱷᱮᱨ ᱜᱮᱠᱚ ᱛᱟᱦᱮᱱ ᱜᱮᱭᱟ ᱟᱫᱚ ᱚᱱᱟ ᱦᱤᱥᱟᱹᱵ ᱛᱮ ᱩᱱᱟᱹᱜ ᱟᱨᱠᱤ ᱡᱟᱦᱟᱸ ᱟᱨᱠᱤ ᱦᱚᱲ ᱧᱮᱞ ᱠᱟᱛᱮᱫ ᱡᱮ ᱢᱤᱫᱴᱮᱡ ᱦᱚᱲ ᱠᱟᱱᱟᱭ ᱱᱩᱭ ᱴᱷᱮᱡ ᱫᱚ ᱵᱟᱹᱧ ᱪᱟᱞᱟᱜᱼᱟ ᱚᱱᱠᱟᱱᱟᱜ ᱢᱚᱱᱳᱵᱷᱟᱵ ᱠᱚᱫᱚ ᱵᱟᱹᱱᱩᱜᱼᱟ ᱟᱫᱚ ᱚᱱᱟ ᱦᱤᱥᱟᱹᱵ ᱛᱮ ᱫᱚᱠᱟᱱ ᱠᱚᱫᱚ ᱡᱟ ᱛᱟ ᱵᱷᱤᱲᱚᱜ ᱛᱟᱠᱚᱣᱟ ᱦᱳ ᱵᱷᱟᱜᱤ ᱜᱮ ᱵᱤᱡᱽᱱᱮᱥ ᱠᱮᱭᱟ ᱠᱚ ᱱᱚᱰᱮ ᱫᱚ
ᱠᱟᱱ ᱜᱮᱭᱟ ᱟᱨ ᱢᱟᱱᱮ ᱵᱤᱡᱽᱱᱮᱥ ᱵᱤᱡᱽᱱᱮᱥ ᱪᱟᱞᱟᱜ ᱜᱮᱭᱟ ᱠᱤᱱᱛᱩ ᱦᱟᱸᱜ
ᱦᱚᱸ
ᱵᱤᱡᱽᱱᱮᱥ ᱞᱟᱹᱜᱤᱫ ᱢᱟᱱᱮ ᱚᱱᱟ ᱫᱚ ᱢᱚᱱᱮ ᱠᱮᱴᱮᱡ ᱫᱚᱦᱚ ᱠᱟᱜ ᱫᱚᱨᱠᱟᱨ ᱦᱳᱭ ᱡᱮᱢᱚᱱᱟᱜ ᱢᱚᱱᱮ ᱢᱤᱫ ᱛᱮᱜ ᱠᱷᱟ ᱟᱞᱩ ᱦᱟᱜ ᱮᱢ ᱵᱟᱨᱮᱭᱟ ᱭᱟ ᱚᱠᱷᱟᱡ ᱟᱵᱚ ᱦᱚᱲ
ᱦᱮᱸ ᱦᱮᱞᱳᱻ᱾ ᱦᱮᱞᱳᱻ᱾
ᱦᱮᱞᱳᱻ᱾
ᱢᱮᱱ ᱫᱤᱧ ᱟᱸᱡᱚᱢ ᱧᱟᱢᱚᱜ ᱠᱟᱱᱟ ᱥᱮ ᱵᱟᱝ?
ᱦᱮᱸ ᱜᱚᱝᱠᱮ ᱟᱸᱡᱚᱢᱚᱜ ᱠᱟᱱ ᱜᱮᱭᱟ ᱾
ᱚᱸᱻ᱾ ᱱᱚᱝᱠᱟ ᱜᱮ ᱠᱟᱹᱢᱤ ᱦᱩᱭᱩᱜ ᱠᱟᱱᱟ, ᱟᱞᱮ ᱱᱚᱱᱛᱮ ᱫᱚ ᱢᱤᱫ ᱫᱷᱚᱨᱚᱱᱮ ᱦᱟᱛᱮᱨ ᱠᱟᱡᱽ, ᱟᱨᱠᱤ ᱦᱟᱛᱮᱨ ᱠᱟᱡᱽ ᱠᱩ ᱠᱚᱨᱟᱣ ᱜᱮᱭᱟ, ᱱᱚᱛᱮ ᱵᱟᱡᱟᱨ ᱨᱤᱧ ᱦᱮᱡ ᱱᱟᱛᱚ ᱟᱫᱚ ᱵᱟᱡᱟᱨ ᱨᱮᱫᱚᱧ ᱧᱮᱞᱮᱜ ᱠᱚᱣᱟ ᱢᱟᱱᱮ ᱠᱟᱹᱴᱤᱡ ᱠᱟᱹᱴᱤᱡ ᱡᱟᱢᱟᱣ ᱨᱮ ᱚᱱᱟ ᱱᱚᱠᱥᱟ ᱜᱮᱠᱚ ᱵᱮᱱᱟᱣᱟ᱾ ᱥᱟᱹᱲᱤ ᱠᱚᱨᱮ ᱦᱚ ᱟᱹᱰᱤ ᱪᱚᱞ ᱢᱮᱱᱟᱜ ᱠᱟᱫᱟ ᱱᱤᱭᱟᱹ ᱵᱟᱡᱟᱨ ᱨᱮᱫᱚ᱾
ᱦᱮᱸᱣ ᱻᱛᱚ᱾ ᱟᱨ ᱢᱟᱱᱮᱸ ᱚᱱᱟ ᱱᱤᱭᱮᱹ ᱵᱤᱡᱽᱱᱮᱥ ᱦᱚ ᱦᱟᱜ ᱱᱚᱣᱟ ᱢᱮᱱ ᱫᱟᱭ ᱦᱮᱸᱥᱮ ᱢᱟᱱᱮ ᱢᱤᱫᱴᱮᱡ ᱮᱢᱟᱭ ᱠᱷᱚᱡ᱾ ᱵᱟᱨᱭᱟ ᱢᱟᱱᱮ ᱦᱟᱜ ᱟᱞᱩ ᱦᱟᱜ ᱮᱢ ᱤᱫᱤᱭᱟ᱾
ᱦᱮᱸᱻ ᱦᱮᱸᱻ᱾ ᱴᱷᱤᱠ ᱜᱮᱭᱟ ᱛᱟᱦᱚᱞᱮ ᱜᱚᱝᱠᱮ ᱱᱚᱝᱠᱟ ᱜᱮ, ᱟᱵᱟᱨ ᱦᱟᱜ ᱨᱚᱯᱚᱲ ᱵᱟᱲᱟ ᱦᱩᱭᱩᱜᱼᱟ ᱾
ᱦᱳᱭ ᱜᱚᱝᱠᱮ ᱴᱷᱤᱠ ᱜᱮᱭᱟ ᱥᱮ ᱦᱮᱥᱮ, ᱟᱹᱰᱤ ᱟᱹᱰᱤ ᱥᱟᱨᱦᱟᱣ ᱞᱤᱧ ᱪᱟᱞ ᱟᱵᱮᱱ ᱠᱟᱱᱟ᱾
ᱦᱩᱸ ᱟᱹᱰᱤ ᱟᱹᱰᱤ ᱥᱟᱨᱦᱟᱣ᱾
ᱴᱷᱤᱠ ᱻ᱾